ᱦᱮᱞᱳ᱾ ᱦᱮᱞᱳ᱾
ᱨᱚᱲ ᱠᱚ ᱟᱸᱡᱚᱢᱚᱜ ᱠᱟᱱᱟ ᱥᱮ ᱵᱟᱝᱟ?
ᱦᱮᱸ ᱟᱸᱡᱚᱢᱚᱜ ᱠᱟᱱ ᱜᱮᱭᱟ ᱱᱤᱛᱳᱝ᱾ ᱟᱸᱡᱚᱢᱮᱜ ᱟᱢ ᱥᱮ ᱵᱟᱝ ᱯᱚᱨᱤᱥᱠᱟᱨ? ᱦᱮᱞᱳ
ᱟᱝᱨᱟ ᱠᱚ ᱫᱚ ᱛᱤ ᱦᱮᱸ ᱟᱸᱡᱚᱢᱚᱜ
ᱟᱹᱰᱤ ᱜᱟᱱ ᱜᱟᱹᱭ ᱜᱮ ᱦᱮᱱᱟᱜ ᱠᱚᱛᱟᱞᱮᱭᱟ ᱟᱞᱮ ᱨᱮᱱ ᱫᱚ ᱦᱮᱞᱳ
ᱤᱱᱟᱹ ᱠᱷᱚᱱ ᱦᱚᱸ ᱡᱟᱹᱥᱛᱤ ᱜᱮ,
ᱫᱚᱥ ᱵᱟᱨᱚᱴᱤ ᱫᱚ ᱵᱟᱝ ᱜᱮ ᱠᱚᱢ ᱜᱮ ᱥᱟᱢᱴᱟᱣ ᱥᱩᱢᱩᱝ, ᱚᱠᱚᱭ ᱩᱱᱟᱹ ᱫᱚ ᱡᱤᱱᱤᱥ ᱫᱚᱭ ᱵᱟᱜᱟᱣ ᱠᱚᱣᱟ, ᱫᱚᱦᱚ ᱠᱟᱛᱮᱫ ᱛᱚ ᱵᱟᱝ ᱦᱩᱭᱩᱜᱼᱟ,
ᱟᱫᱚ ᱛᱤᱱᱟᱹᱜ ᱥᱟᱺᱜᱤ ᱤᱫᱤ ᱦᱩᱭ ᱛᱤᱱᱟᱹᱜ ᱥᱟᱺᱜᱤᱧ ᱤᱫᱤ ᱦᱩᱭ ᱛᱤᱱᱟᱹᱜ ᱠᱟᱱᱟ ᱚᱲᱟᱜ ᱠᱷᱚᱱ ᱫᱚ ᱚᱠᱟ ᱠᱚ ᱨᱮ ᱯᱮ ᱜᱩᱯᱤ ᱠᱟᱱᱟ,
ᱚᱲᱟᱜ ᱠᱷᱚᱱ ᱫᱚ ᱥᱟᱺᱜᱤᱧ ᱜᱮᱭᱟᱞᱮ ᱢᱟᱴᱷ ᱥᱮᱫ ᱠᱷᱚᱥᱞᱟ ᱠᱚ ᱟᱞᱮ ᱥᱮᱫ ᱫᱚ ᱠᱚ ᱪᱟᱥᱟ ᱟᱥᱮ ᱟᱫᱚ ᱠᱚ ᱤᱨ ᱠᱟᱫᱟ ᱚᱱᱟ ᱠᱚ ᱨᱮ ᱟᱹᱛᱤᱧ ᱦᱩᱭᱩᱜ ᱠᱟᱱᱟ,
ᱥᱩᱨ ᱥᱩᱠᱩᱨ ᱨᱮ ᱫᱚ ᱵᱤᱨ ᱠᱚ ᱫᱚ ᱢᱮᱱᱟᱜ ᱟᱥᱮ ᱵᱟᱝ -ᱟ,
ᱟᱞᱮ ᱥᱮᱫ ᱫᱚ ᱵᱤᱨ ᱫᱚ ᱵᱟᱹᱱᱩᱜᱼᱟ,
ᱚ ᱵᱟᱠᱷᱟᱱ ᱦᱟᱸᱜ
ᱟᱞᱮ ᱥᱮᱫ ᱫᱚ ᱢᱟᱴ ᱜᱮ ᱦᱮᱱᱟᱜᱼᱟ,
ᱜᱩᱯᱤ ᱦᱩᱸ
ᱵᱤᱨ ᱫᱚ ᱟᱞᱮ ᱥᱮᱫ ᱫᱚ ᱵᱟᱹᱱᱩᱜ ᱜᱮᱭᱟ ᱥᱟᱺᱜᱤᱧ ᱥᱟᱺᱜᱤᱧ ᱥᱮᱫ ᱵᱤᱨ ᱦᱮᱱᱟᱜᱼᱟ,
ᱵᱟᱠᱷᱟᱱ ᱦᱟᱸᱜ ᱵᱤᱨ ᱠᱚ ᱨᱮ ᱡᱟᱦᱟᱸᱭ ᱰᱟᱝᱨᱟ ᱠᱚ ᱜᱩᱯᱤ ᱠᱚᱣᱟ ᱩᱱᱠᱩ ᱦᱟᱸᱜ ᱵᱟᱹᱱᱩᱜᱼᱟ ᱟᱞᱮ ᱥᱮᱱ ᱵᱤᱨ ᱵᱟᱹᱱᱩᱜᱼᱟ, ᱟᱞᱮ ᱥᱮᱱ ᱫᱚ ᱦᱟᱸᱜ, ᱧᱮᱞ ᱠᱟᱫ ᱠᱚᱣᱟ ᱵᱤᱨ ᱠᱚ ᱨᱮ ᱡᱟᱦᱟᱸᱭ ᱰᱟᱝᱨᱟ ᱠᱚ ᱜᱩᱯᱤ ᱠᱚᱣᱟ ᱩᱱᱠᱩ ᱫᱚ ᱦᱟᱸᱜ, ᱚᱱᱮ ᱜᱷᱟᱱᱴᱤ ᱠᱚ ᱛᱚᱞᱟ ᱟᱠᱚᱣᱟ ᱥᱮ ᱦᱚᱴᱚᱜ ᱠᱚ ᱨᱮ,
ᱦᱮᱸ
ᱚᱱᱟ ᱧᱮᱞ ᱦᱩᱭ ᱠᱟᱱᱟ ᱵᱤᱨ ᱠᱚ ᱨᱮ ᱡᱟᱦᱟᱸᱭ ᱠᱚ ᱰᱟᱝᱨᱟ ᱠᱚ ᱜᱩᱯᱤ ᱠᱷᱟᱱ, ᱟᱫᱚ ᱚᱱᱟ ᱛᱮᱦᱚᱸ ᱛᱚ ᱢᱚᱱᱮ ᱦᱚᱭ, ᱰᱟᱝᱨᱟ ᱠᱚ ᱵᱟᱝ ᱠᱚ ᱟᱫᱚᱜᱼᱟ ᱥᱮ ᱠᱚ ᱵᱟᱲᱟᱭ ᱧᱟᱢᱟ ᱚᱸᱰᱮ ᱰᱟᱝᱨᱟ ᱢᱮᱱᱟᱭᱟ,
ᱡᱟᱦᱟᱸᱭ ᱫᱚᱢᱮ ᱫᱟᱹᱲ ᱟᱹᱪᱩᱨᱚᱜᱟᱭ ᱟᱠᱟ ᱥᱮᱫ ᱥᱟᱺᱜᱤᱧ ᱥᱮᱫ ᱮ ᱵᱚᱞᱚ ᱠᱚᱜᱟᱭ ᱪᱤᱠᱟᱹ ᱞᱮᱠᱟᱛᱮᱢ ᱧᱟᱢᱮᱭᱟ, ᱚᱱᱟ ᱠᱷᱟᱱ ᱫᱚ ᱥᱟᱲᱮᱭᱟ ᱴᱷᱚᱝ ᱴᱷᱚᱝ, ᱟᱨ ᱥᱚᱠ ᱠᱟᱛᱮᱫ ᱦᱚᱸ ᱠᱚ ᱦᱚᱨᱚᱜ ᱟᱠᱚ ᱜᱮᱭᱟ ᱡᱟᱦᱟᱸᱭ ᱠᱚ ᱫᱚ, ᱟᱯᱮ ᱥᱮᱫ ᱫᱚ ᱠᱚ ᱦᱚᱨᱚᱜ ᱟᱠᱚᱣᱟ ᱥᱮ ᱪᱮᱫ,
ᱵᱟᱝᱟ ᱵᱟᱝᱟ ᱟᱫᱚ ᱵᱤᱨ ᱡᱚᱠᱷᱚᱱ ᱟᱞᱮ ᱥᱳ ᱥᱟᱺᱜᱤᱧ ᱥᱳ ᱛᱷᱚᱲᱟ ᱪᱟᱞᱟᱜ ᱦᱳᱭᱳᱜᱼᱟ ᱟᱫᱚ ᱚᱱᱛᱮ ᱨᱮ ᱧᱮᱞ ᱦᱳᱭ ᱞᱮᱱᱟ ᱵᱤᱨ ᱨᱮ ᱰᱟᱝᱨᱟ ᱠᱚ ᱟᱛᱤ ᱟᱛᱤᱧᱮᱫ ᱠᱚ ᱛᱟᱦᱮᱱᱟ ᱜᱩᱯᱤ ᱠᱟᱱ ᱛᱟᱦᱮᱱᱟ ᱟᱫᱚ ᱠᱚ ᱛᱚᱞ ᱠᱟᱫ ᱠᱚᱣᱟ ᱟᱫᱚ ᱦᱟᱸᱜ ᱛᱚᱠᱷᱚᱱ ᱜᱮ ᱧᱮᱞ ᱦᱳᱭ ᱞᱮᱱᱟ,
ᱦᱩᱸ
ᱟᱵᱚ ᱢᱟ ᱦᱟᱸᱜ ᱥᱮᱫᱟᱭ ᱠᱷᱚᱱ ᱜᱮ ᱦᱟᱸᱜ ᱜᱟᱹᱭ ᱰᱟᱝᱨᱟ ᱢᱤᱭᱩ ᱢᱮᱨᱚᱢ ᱠᱚ ᱢᱟᱜ ᱦᱟᱸᱜ ᱟᱹᱥᱩᱞ ᱦᱩᱭᱩᱜ ᱠᱟᱱ ᱜᱮᱭᱟ,
ᱟᱨ ᱵᱚᱱ ᱜᱩᱯᱤᱭᱮᱫ ᱠᱚ ᱜᱮᱭᱟ
ᱦᱩᱸ
ᱟᱨ ᱛᱮᱦᱤᱧ ᱜᱟᱯᱟ ᱢᱟ ᱦᱟᱸᱜ ᱜᱩᱯᱤ ᱢᱟ ᱟᱹᱰᱤ ᱠᱚᱢ ᱦᱚᱲ ᱜᱮ ᱟᱫᱚ ᱞᱟᱹᱭ ᱠᱮᱫᱟᱢ ᱜᱩᱯᱤᱢ ᱪᱟᱞᱟᱣ ᱠᱟᱱᱟ, ᱵᱟᱠᱷᱟᱱ ᱛᱮᱦᱤᱧ ᱜᱟᱯᱟ ᱜᱩᱯᱤ ᱫᱚ ᱟᱹᱰᱤ ᱠᱚᱢ ᱦᱚᱲ ᱜᱮ ᱠᱚ ᱪᱟᱞᱟᱜ ᱠᱟᱱᱟ,
ᱦᱮᱸ ᱟᱫᱚᱢ ᱪᱤᱠᱟᱹᱭᱟ ᱚᱲᱟᱜ ᱨᱮ ᱟᱭᱳ ᱵᱟᱵᱟ ᱡᱩᱫᱤ ᱵᱟᱹᱠᱤᱱ ᱛᱟᱦᱮᱱᱟ ᱡᱟᱦᱟᱸ ᱥᱮᱫ ᱠᱤᱱ ᱪᱟᱞᱟᱜᱼᱟ ᱟᱫᱚ ᱜᱩᱯᱤᱛᱚ ᱞᱟᱹᱠᱛᱤ ᱠᱟᱱ ᱜᱮᱭᱟ ᱥᱮ,
ᱦᱩ ᱚᱱᱟ ᱦᱚ ᱠᱟᱱ ᱜᱮᱭᱟ ᱡᱮᱦᱮᱛᱩ ᱚᱲᱟᱜ ᱨᱮᱱ ᱰᱟᱝᱨᱟ ᱠᱟᱱᱟ ᱠᱚ ᱵᱟᱝ ᱜᱩᱯᱤ ᱞᱮᱠᱷᱟᱱ ᱦᱚᱸ ᱩᱱᱠᱩᱣᱟᱜ ᱦᱚᱸ ᱡᱤᱣᱤ ᱢᱮᱱᱟᱜᱼᱟ ᱡᱚᱢ ᱧᱩ ᱫᱚᱨᱠᱟᱨᱚᱜ ᱠᱟᱱᱟ
ᱦᱮᱸ ᱚᱲᱟᱜ ᱨᱮ ᱡᱩᱫᱤᱢ ᱛᱚᱞ ᱫᱚᱦᱚ ᱠᱟᱭᱟ ᱥᱟᱨᱟ ᱫᱤᱱ ᱵᱩᱥᱩᱵ ᱠᱚ ᱞᱳᱵᱳᱜ ᱠᱚ ᱫᱟᱜ, ᱦᱚ ᱢᱟᱱᱮ ᱥᱟᱨᱟ ᱫᱤᱱ ᱜᱮ ᱩᱱᱤ ᱥᱮᱵᱟᱭᱮ ᱞᱟᱜᱟᱣᱟᱢᱟ ᱟᱲᱟᱜ ᱠᱟᱭ ᱢᱮ ᱟᱲᱟᱜ ᱠᱟᱮᱭᱟ ᱚᱲᱟᱜ ᱨᱮᱢ ᱛᱚᱞ ᱠᱮᱫᱮᱭᱟ ᱴᱷᱤᱠ ᱜᱮ ᱚᱱᱟ ᱜᱮ ᱵᱷᱟᱜᱮᱭᱟ
ᱟᱫᱚ ᱟᱲᱟᱜ ᱞᱮᱠᱷᱟᱱ ᱫᱚ ᱟᱡ ᱦᱚᱸ ᱠᱟᱴᱟ ᱠᱚ ᱯᱷᱟᱨᱱᱟᱜᱼᱟ ᱫᱟᱬᱟ ᱫᱟᱬᱟ ᱛᱮ ᱤᱱᱟᱹ ᱥᱟᱶ ᱛᱮ ᱟᱭᱟᱜ ᱠᱩᱥᱤ ᱞᱮᱠᱟᱭ ᱡᱚᱢ ᱫᱟᱲᱮᱭᱟᱜᱼᱟ ᱡᱟᱦᱟᱱᱟᱜ ᱜᱮ᱾
ᱦᱩᱸ ᱟᱨ ᱛᱚᱞ ᱠᱟᱭᱟᱢ ᱢᱤᱫ ᱫᱤᱱᱮᱢ ᱛᱚᱞ ᱠᱟᱭᱟ ᱛᱟᱨ ᱯᱚᱨᱮᱨ ᱫᱤᱱ ᱡᱩᱫᱤᱢ ᱟᱲᱟᱜ ᱮᱭᱟ ᱚᱱᱠᱟᱭ ᱫᱟᱹᱲ-ᱟ ᱜᱚᱴᱟᱭ ᱫᱟᱹᱲ ᱟᱹᱪᱩᱨ ᱦᱚᱪᱚ ᱢᱮᱭᱟ᱾ ᱜᱚᱴᱟ ᱢᱟᱴᱷ ᱯᱩᱨᱟᱹᱣ ᱦᱚᱪᱚ ᱢᱮᱭᱟ ᱫᱟᱹᱲ ᱯᱩᱨᱟᱹᱣ ᱦᱚᱪᱚ ᱢᱮᱭᱟ᱾
ᱦᱮᱸ ᱦᱩᱸ
ᱧᱮᱞ ᱵᱟᱲᱟ ᱦᱩᱭ ᱠᱟᱱᱟ ᱥᱮ ᱛᱚᱞ ᱠᱟ
ᱦᱩᱸ ᱦᱩᱸ ᱩᱦᱩᱜ ᱟᱫᱚ ᱮᱸᱻ ᱥᱟᱨᱟᱫᱤᱱᱚᱜ ᱵᱟᱝ ᱜᱩᱯᱤ ᱨᱮᱦᱚᱸ ᱱᱟᱥᱮᱭᱟᱜ ᱜᱩᱯᱤ ᱠᱟᱛᱮᱫ ᱚᱲᱟᱜ ᱟᱹᱜᱩ ᱠᱟᱛᱮ ᱵᱟ ᱛᱚᱞ ᱠᱟᱭ ᱟᱞᱮ ᱱᱤᱭᱟᱹ ᱞᱮᱠᱷᱟ ᱫᱚ ᱦᱟᱸᱜ ᱜᱩᱯᱤ ᱠᱟᱹᱢᱤᱭᱟ ᱰᱟᱝᱨᱟ ᱠᱚᱫᱚ ᱦᱟᱸᱜ ᱟᱫᱚ ᱥᱤᱛᱩᱝ ᱠᱟᱱᱟ ᱥᱮ ᱛᱮᱦᱤᱧ ᱜᱟᱯᱟ ᱫᱚ ᱟᱫᱚ ᱥᱮᱛᱟᱜ ᱧᱚᱜ ᱜᱮᱠᱚ ᱟᱲᱟᱜᱮᱫ ᱠᱚᱣᱟ ᱟᱫᱚ ᱟᱲᱟᱜ ᱠᱟᱛᱮ ᱦᱟᱸ ᱟᱵᱟᱨ ᱦᱮᱸ ᱚᱱᱛᱮ ᱛᱤᱠᱤᱱ ᱵᱮᱲᱟ ᱥᱮᱫ ᱠᱚ ᱛᱚᱞ ᱠᱟᱛᱮᱮᱫ ᱟᱵᱟᱨ ᱠᱚ ᱟᱭᱩᱵ ᱵᱟ ᱥᱮᱱ ᱠᱚ ᱟᱲᱟᱜᱮᱫ ᱠᱚᱣᱟ ᱢᱤᱫ ᱜᱷᱟᱹᱲᱤ
ᱦᱮᱸ ᱟᱫᱚ ᱤᱧ ᱵᱟᱹᱵᱩ ᱛᱟᱞᱤᱧ ᱞᱤᱧ ᱦᱮᱡ ᱟᱠᱟᱱᱟ ᱵᱟᱹᱵᱩᱧ ᱢᱮᱛᱟᱭ ᱠᱟᱱᱟ ᱵᱟᱞᱟᱝ ᱤᱫᱤ ᱠᱚᱣᱟ ᱟᱨ ᱦᱚᱸ ᱤᱧ ᱮᱠᱞᱟ ᱜᱮ ᱚᱲᱟᱜ ᱨᱮ ᱦᱤᱱᱟᱹᱧᱟ᱾ ᱥᱟᱨᱟᱫᱤᱱ ᱟᱲᱟᱜ ᱠᱚ ᱤᱥᱤᱱ ᱵᱟᱥᱟᱝ ᱦᱚᱸᱛᱚ ᱦᱮᱱᱟᱜ ᱛᱤᱧᱟᱹ ᱤᱧᱟᱹᱜ
ᱦᱮᱸ ᱦᱩᱸ
ᱦᱮᱸ
ᱤᱱᱟᱹᱠᱟᱱ ᱜᱮ᱾
ᱦᱩᱸ
ᱛᱮ ᱛᱮᱦᱤᱧ ᱜᱟᱯᱟ ᱫᱚ ᱪᱮᱫ ᱠᱚ ᱤᱥᱤᱱ ᱦᱚᱸ ᱵᱟᱥᱟᱝ ᱦᱩᱭᱩᱜ ᱠᱟᱱᱟ ᱚᱱᱟ ᱠᱚᱨᱮ ᱟᱲᱟᱜ ᱥᱟᱠᱟᱢ ᱠᱚ ᱢᱮᱱᱟᱜᱼᱟᱥᱮ ᱵᱟᱹᱱᱩᱜᱼᱟ ᱚᱱᱠᱟ ᱡᱚᱢᱚᱱ ᱡᱚᱝ ᱞᱟᱹᱜᱤᱫ
ᱟᱲᱟᱜ ᱥᱟᱠᱟᱢ ᱠᱚᱫᱚ ᱦᱮᱱᱟᱜ ᱜᱮᱭᱟ ᱟᱞᱮ ᱫᱚ ᱪᱟᱥᱵᱟᱥ ᱜᱮᱭᱟᱞᱮ ᱤᱭᱟᱹ ᱠᱚ ᱟᱱᱟᱡ ᱠᱚᱞᱮ ᱪᱟᱥ ᱜᱮᱭᱟ ᱛᱟᱞᱦᱮ ᱟᱲᱟᱜ ᱥᱟᱠᱟᱢ ᱫᱚ ᱛᱟᱦᱮᱱ ᱜᱮᱭᱟ
ᱦ ᱱᱤᱛᱚ ᱱᱤᱛᱚᱜ ᱪᱮᱫ ᱠᱚ ᱪᱟᱥ ᱦᱩᱭᱩᱜ ᱠᱟᱱᱟ ᱟᱯᱮ ᱚᱱᱟ ᱠᱚᱨᱮ ᱫᱚ ᱪᱮᱫ ᱠᱚ ᱪᱟᱥ ᱵᱟᱲᱟ ᱟᱠᱟᱫᱟ᱾
ᱟᱞᱮ ᱪᱟᱥ ᱟᱠᱟᱫᱟᱞᱮ ᱯᱚᱴᱚᱞ, ᱠᱩᱸᱫᱽᱨᱤ, ᱡᱷᱤᱸᱜᱟᱹ, ᱵᱷᱚᱨᱵᱷᱚᱴᱤ, ᱟᱲᱟᱜ,
ᱚ ᱚᱱᱟ ᱫᱚ ᱟᱯᱮ ᱤᱭᱟᱹ ᱡᱚᱢ ᱧᱩ ᱞᱟᱹᱜᱤᱫ ᱥᱮ ᱵᱟᱡᱟᱨ ᱨᱮ ᱟᱹᱠᱷᱨᱤᱧ ᱞᱟᱹᱜᱤᱫ ᱦᱚᱸ᱾
ᱵᱟᱡᱟᱨ ᱨᱮ ᱟᱹᱠᱷᱨᱤᱧ ᱞᱟᱹᱜᱤᱫ᱾
ᱚ ᱛᱟᱦᱞᱮ ᱛᱤᱱᱟᱹᱜ ᱥᱟᱺᱜᱤᱧ ᱨᱮ ᱵᱟᱡᱟᱨ ᱠᱚ ᱢᱮᱱᱟᱜᱼᱟ᱾ ᱚᱱᱟ ᱤᱫᱤ ᱞᱟᱹᱜᱤᱫ ᱫᱚ
ᱟᱹᱰᱤ ᱥᱟᱺᱜᱤᱧ ᱜᱮᱭᱟ ᱪᱟᱞᱟᱣ ᱛᱮᱜᱮ ᱢᱟᱱᱮ ᱮᱠ ᱜᱷᱚᱱᱴᱟ ᱚᱱᱠᱟ ᱞᱟᱜᱟᱜ ᱜᱮᱭᱟ᱾
ᱟᱫᱚ ᱦᱟᱸᱜ ᱥᱟᱺᱜᱤᱧᱚᱜ ᱮᱢ ᱪᱟᱥᱚᱜ ᱠᱷᱟᱱ ᱫᱚ ᱦ ᱢᱤᱫ ᱫᱷᱟᱣ ᱨᱮ ᱤᱫᱤᱭ ᱢᱮ ᱡᱚᱛᱚ ᱡᱤᱱᱤᱥ ᱜᱮ
ᱦᱮᱸ ᱟᱫᱚ ᱥᱟᱭᱠᱮᱞ ᱛᱮᱫᱚ ᱫᱚᱢᱮ ᱞᱟᱸᱟᱜᱟᱣᱱᱤᱡ ᱟᱨ ᱡᱟᱦᱟᱸᱭᱟᱜ ᱢᱚᱴᱚᱨ ᱥᱟᱭᱠᱮᱞ ᱦᱮᱱᱟᱜᱼᱟ ᱩᱱᱠᱩ ᱫᱚ ᱴᱷᱤᱠ ᱜᱮᱠᱚ ᱪᱟᱞᱟᱜᱼᱟ
ᱦᱩᱸ ᱦᱩᱸ ᱟᱫᱚ ᱚᱱᱟ ᱢᱟ ᱟᱹᱰᱤ ᱢᱚᱸᱡᱽ ᱛᱮ ᱧᱮᱞ ᱥᱚᱵᱽᱡᱤ ᱠᱚ ᱪᱟᱥ ᱢᱟ ᱜᱤᱫᱽᱨᱟᱹ ᱞᱮᱠᱟ ᱡᱚᱛᱚᱱ ᱦᱩᱭᱩᱜᱼᱟ ᱢᱚᱸᱡᱽ ᱛᱮ ᱧ ᱧᱮᱞ ᱢᱮ ᱪᱮᱫ ᱞᱮᱠᱟ ᱪᱟᱥ ᱦᱩᱭᱩᱜ ᱠᱟᱱᱟ ᱥᱮ ᱵᱟᱝ ᱦᱩᱭᱩᱜ ᱠᱟᱱᱟ᱾
ᱦᱮᱸ ᱛᱤᱱᱟᱹᱜ ᱮᱢ ᱡᱚᱛᱚᱱ ᱫᱟᱲᱟ ᱩᱱᱟᱹᱜ ᱜᱮ ᱦᱩᱭᱩᱜᱼᱟ᱾ ᱦᱮᱸ
ᱵᱟᱠᱷᱟᱱ ᱚᱱᱟ ᱥᱚᱵᱽᱡᱤ ᱠᱚᱫᱚ ᱪᱟᱥ ᱞᱮᱠᱷᱟᱱ ᱫᱚ ᱛᱤᱡᱩ ᱠᱚ ᱢᱤᱫ ᱜᱷᱟᱹᱲᱤᱡ ᱛᱮᱠᱚ ᱞᱟᱜᱟᱣ ᱜᱚᱫᱚᱜᱼᱟ ᱟᱢ ᱢᱚᱸᱡᱽ ᱛᱮ ᱵᱟᱢ ᱧᱮᱞ ᱞᱮᱠᱷᱟᱱ ᱴᱷᱤᱠ ᱴᱷᱟᱠ ᱥᱚᱢᱚᱭ ᱫᱟᱜ ᱠᱚ ᱵᱟᱝ ᱮᱢ ᱞᱮᱠᱷᱟᱱ ᱦᱚᱸ ᱢᱚᱸᱡᱽ ᱛᱮ ᱵᱟᱝ ᱦᱩᱭᱩᱜᱼᱟ ᱾
ᱦᱮᱸ, ᱟᱨᱦᱚᱸ ᱤᱭᱟᱹ ᱠᱚ ᱨᱟᱱ ᱠᱚ ᱮᱢᱟᱜ ᱦᱩᱭᱩᱜᱼᱟ, ᱦᱮᱸ ᱠᱚᱢᱮ ᱠᱚᱢᱤᱥᱼᱼ ᱦᱟᱯᱛᱟ ᱯᱚᱨ ᱯᱚᱨ ᱜᱮ ᱮᱢ ᱤᱫᱤᱭᱟᱜ ᱦᱩᱭᱩᱜᱼᱟ ᱾
ᱨᱟᱱ ᱠᱚᱦᱚᱸ ᱮᱢ ᱤᱫᱤᱭᱮᱫ ᱠᱟᱱ ᱜᱮᱭᱟ ᱵᱟᱠᱷᱟᱱ ᱦᱟᱸᱜ ᱛᱤᱡᱩ ᱠᱚ ᱞᱟᱜᱟᱜᱼᱟ ᱾ ᱟᱨ ᱢᱤᱫ ᱫᱷᱟᱣ ᱠᱚ ᱡᱚᱢ ᱠᱚ ᱮᱦᱚᱵ ᱞᱮᱱᱠᱷᱟᱱ ᱛᱟᱭᱚᱢ ᱛᱮ ᱩᱱᱠᱩ ᱵᱟᱝᱠᱚ ᱜᱚᱡ ᱜᱚᱫᱚᱜᱼᱟ ᱾ ᱩᱱᱠᱩ ᱢᱟᱨᱟ ᱦᱚᱸ ᱢᱩᱥᱠᱤᱞ ᱜᱮᱭᱟ ᱾
ᱦᱩᱸ
ᱟᱫᱚ ᱱᱤᱛᱚᱜ ᱫᱚ ᱛᱟᱦᱚᱞᱮ ᱯᱚᱴᱚᱞ ᱠᱚᱦᱟᱸᱜ ᱪᱟᱥ ᱦᱩᱭ ᱟᱠᱟᱱᱟ ᱾
ᱦᱮᱸ
ᱯᱚᱴᱚᱞ ᱫᱚ ᱪᱮᱫ ᱞᱮᱠᱟ ᱪᱟᱥ ᱪᱟᱥ ᱫᱚ ᱤᱭᱟᱹ ᱱᱟᱹᱲᱤ ᱨᱮᱥᱮ ᱥᱮ ᱡᱷᱟᱹᱱᱴᱤ ᱥᱮ ᱤᱭᱟᱹ ᱢᱟᱪᱟᱨᱮ ᱾
ᱢᱟᱪᱟᱨᱮ ᱾
ᱩᱸ ᱟᱫᱚᱼᱼ ᱟᱞᱮ ᱱᱤᱭᱟᱹ ᱠᱚᱨᱮ ᱦᱚᱸ ᱢᱟᱪᱟ ᱨᱤᱜᱮ ᱠᱚ ᱪᱟᱥᱚᱜᱼᱟ, ᱟᱫᱚ ᱢᱟᱪᱟ ᱨᱮᱫᱚ ᱪᱟᱥ ᱞᱮᱠᱷᱟᱱ ᱫᱚ ᱤᱭᱟᱹ ᱠᱚᱦᱚᱸ ᱢᱚᱡᱽ ᱛᱮ ᱛᱟᱦᱮᱱᱟ ᱾ ᱥᱚᱵᱽᱡᱤ ᱠᱚ ᱦᱚᱸᱼᱼ ᱵᱟᱝ ᱵᱟᱹᱲᱤᱡ ᱜᱚᱫᱚᱜ ᱟᱨ ᱢᱚᱸᱡᱽᱛᱮ ᱟᱨ ᱚ ᱟᱨ ᱜᱚᱫ ᱥᱚᱢᱚᱭ ᱦᱚᱸ ᱢᱤᱫ ᱜᱷᱟᱹᱲᱤ ᱛᱮᱢ ᱜᱚᱫ ᱫᱟᱲᱤᱭᱟᱜᱼᱟ ᱾
ᱦᱩᱸ
ᱵᱟᱠᱷᱟᱱ ᱚᱛ ᱨᱮᱫᱚ ᱦᱟᱸᱜ ᱢᱩᱥᱠᱤᱞ ᱜᱚᱫᱚᱜᱼᱟ ᱫᱟᱜ ᱛᱮ ᱦᱟᱥᱟ ᱛᱮᱼᱼ ᱵᱟᱹᱲᱤᱡ ᱜᱚᱫᱚᱜᱼᱟ, ᱟᱵᱟᱨ ᱜᱚᱫ ᱥᱚᱢᱚᱭ ᱦᱚᱸ ᱢᱚᱡᱽ ᱛᱮ ᱥᱟᱠᱟᱢ ᱛᱮ ᱯᱚᱴᱚᱢ ᱠᱚᱸ ᱵᱟᱝ ᱧᱮᱞᱚᱜᱼᱟ ᱾
ᱦᱩᱸ
ᱟᱨ ᱟᱯᱮ ᱫᱩ ᱵᱟᱯᱮ ᱪᱟᱥ ᱟᱠᱟᱫᱟ ᱛᱟᱦᱚᱞᱮ?
ᱪᱟᱥ ᱫᱚ ᱦᱟᱜ ᱱᱤᱛᱚᱜ ᱫᱚ ᱠᱷᱮᱛ ᱠᱚ ᱤᱭᱟᱹ ᱦᱩᱭᱟ ᱠᱟᱱᱟ ᱾ ᱟᱫᱚ ᱱᱤᱛᱚᱜ ᱫᱚ ᱦᱟᱸᱜ ᱚᱱᱟ ᱠᱚᱨᱚᱞᱟ ᱪᱟᱥ ᱦᱩᱭᱩᱜᱼᱟ ᱦᱟᱸᱜ, ᱚᱱᱟ ᱤᱛᱟᱹ ᱟᱹᱜᱩᱼᱼ ᱢᱤᱫ ᱦᱚᱲ ᱠᱩᱞ ᱦᱩᱭ ᱠᱟᱱᱟ ᱟᱫᱚ ᱦᱟᱜᱸ ᱛᱤᱥᱮ ᱟᱹᱜᱩᱭᱫᱟ ᱾
ᱟᱨ ᱠᱚᱨᱚᱞᱟ ᱵᱟᱫᱽ ᱠᱟᱛᱮᱫ ᱫᱚ ᱪᱮᱫ ᱦᱚᱸ ᱵᱟᱯᱮ ᱪᱟᱥ ᱜᱮᱭᱟ?
ᱦᱮᱸ ᱢᱮᱱᱟᱜ ᱜᱮᱭᱟ ᱮᱴᱟᱜ ᱟᱜ ᱵᱷᱤᱱᱰᱤ ᱠᱚ ᱾ ᱛᱟᱨᱯᱚᱨ ᱥᱚᱥᱟ ᱥᱚᱥᱟ ᱫᱚ ᱪᱟᱵᱟᱭᱮᱱᱟ ᱥᱤᱡᱤᱱ ᱫᱚ ᱦᱟᱸᱜ ᱱᱤᱛᱚᱜ ᱫᱚ ᱾ ᱮᱴᱟᱜ ᱟᱜ, ᱟᱯᱮ ᱚᱱᱟ ᱠᱚᱨᱮ ᱥᱚᱥᱟ ᱠᱚ ᱪᱟᱥ ᱟᱛᱚ?
ᱥᱤᱡᱤᱱ ᱪᱟᱵᱟ ᱠᱟᱱ ᱨᱮᱦᱚᱸ ᱫᱚᱢᱮ ᱩᱫᱽᱜᱟᱹᱨᱫᱟᱭ ᱥᱮ ᱦᱟᱛᱟᱣ ᱜᱮᱭᱟ ᱠᱚ ᱵᱟᱡᱟᱨ ᱨᱮᱫᱚ ᱾
ᱦᱩᱸ ᱵᱟᱡᱟᱨ ᱮᱢᱱᱤ ᱫᱚᱠᱟᱱ ᱠᱚᱨᱮ ᱫᱚᱠᱚ ᱦᱟᱛᱟᱣ ᱜᱮᱭᱟ, ᱤᱫᱤ ᱞᱮᱠᱷᱟᱱ ᱟᱫᱚ ᱤᱫᱤ ᱟᱜᱩ ᱦᱩᱭᱩᱜᱼᱟ ᱾ ᱟᱫᱚ ᱥᱤᱡᱤᱱ ᱥᱚᱢᱚᱭ ᱫᱚ ᱦᱟᱡᱩᱜ ᱟᱠᱩ ᱟᱠᱩ ᱛᱮᱠᱚ ᱤᱫᱤᱭᱟ ᱾ ᱟ ᱵᱟᱠᱷᱟᱱ ᱱᱤᱛᱚᱜ ᱫᱚ ᱟᱢᱛᱮ ᱤᱫᱤ ᱢᱮ ᱾
ᱟᱯᱮ ᱥᱮᱜ ᱫᱚ ᱟᱠᱚ ᱠᱚ ᱦᱤᱡᱩᱜᱼᱟ ᱤᱫᱤᱭᱟᱠᱚ ᱾
ᱦᱮᱸ ᱚᱝᱠᱟ ᱟᱭᱢᱟ ᱦᱚᱲ ᱠᱚ ᱪᱟᱥᱚᱜ ᱟ ᱥᱮ ᱟᱫᱚ ᱡᱚᱛᱚ ᱦᱚᱲ ᱛᱤᱱᱟᱹᱜ ᱤᱫᱤᱭᱟ ᱟᱫᱚ ᱟᱡᱜᱮ ᱡᱟᱦᱟᱸᱭ ᱤᱫᱤᱭᱮ ᱠᱷᱟᱱ ᱜᱟᱹᱰᱤ ᱛᱮᱭ ᱦᱟᱡᱩᱜᱼᱟ ᱾
ᱞᱟᱹᱴᱩ ᱜᱟᱹᱰᱤᱭ ᱟᱹᱜᱩᱭᱟ ᱟᱨᱮ ᱤᱫᱤ ᱠᱮᱜ ᱜᱮ ᱚᱸᱰᱮ ᱜᱮᱞᱮ ᱳᱡᱚᱱᱼᱼ ᱚᱱᱮ ᱵᱟᱥ, ᱟᱨ ᱛᱤᱱᱟᱹᱜ ᱦᱩᱭᱩᱜ ᱠᱟᱱ ᱛᱟᱢᱟ ᱚᱝᱠᱟ ᱦᱤᱥᱟᱹᱵ ᱛᱮ ᱮᱢᱟ ᱢᱟᱹᱭ ᱾
ᱚᱚ
ᱨᱟ ᱡᱚᱠᱷᱱ ᱯᱟᱥ ᱯᱟᱥ ᱟᱜᱼᱼ ᱥᱚᱥᱟ ᱠᱚ ᱪᱟᱥᱚᱜ ᱦᱩᱭᱩᱜᱼᱟ ᱛᱚᱠᱷᱚᱱ ᱜᱮ ᱦᱟᱸᱜ ᱚᱱᱟ ᱡᱟᱹᱥᱛᱤ ᱜᱟᱹᱰᱤ ᱠᱩ ᱫᱚ ᱟᱹᱜᱩᱭᱟᱫᱟ, ᱡᱚᱠᱷᱚᱱ ᱦᱟᱜᱸᱼᱼ ᱪᱟᱥᱼᱟ ᱛᱚᱠᱷᱚᱱ ᱫᱚ ᱜᱚᱴᱟ ᱢᱟᱴ ᱜᱮᱭᱟ ᱥᱚᱥᱟ ᱡᱟᱹᱥᱛᱤ ᱠᱚ ᱪᱟᱥᱟ ᱛᱚᱠᱷᱚᱱ ᱫᱚ ᱚᱱᱟᱛᱮ ᱜᱟᱹᱰᱤ ᱦᱟᱡᱩᱜᱼᱟ ᱾ ᱟᱫᱚ ᱟᱯᱮ ᱚᱱᱟ ᱠᱚᱨᱮ ᱜᱮ ᱪᱟᱥᱚᱜ ᱠᱟᱱᱟ ᱠᱚ ᱥᱮ ᱵᱟᱝ ᱥᱚᱥᱟ ᱠᱩ?
ᱪᱟᱥ ᱜᱮᱭᱟ ᱠᱚ ᱟᱞᱮ ᱱᱚᱣᱟ ᱫᱷᱟᱨᱮ ᱫᱚ ᱵᱟᱠᱚ ᱪᱟᱥᱟ ᱟᱞᱮ ᱠᱷᱚᱱ ᱚᱱᱟᱼᱼ ᱥᱟᱭᱤᱴ ᱨᱮᱠᱚ ᱟ ᱟᱛᱩ ᱠᱚ ᱦᱮᱱᱟᱜᱼᱟ ᱥᱟᱸᱜᱤᱧ ᱧᱚᱜ ᱨᱮ ᱚᱱᱟ ᱠᱚᱨᱮ ᱫᱚᱠᱚ ᱪᱟᱥ ᱜᱮᱭᱟ ᱾ ᱟ ᱛᱚᱨᱢᱩᱡᱽ ᱠᱚ ᱵᱟᱠᱚ ᱨᱚᱦᱚᱭ ᱜᱮᱭᱟ?
ᱛᱚᱨᱢᱩᱡᱽ ᱫᱚ ᱦᱟᱸᱜ ᱩᱱᱟᱹᱜ ᱵᱟᱝᱠᱚ ᱨᱚ ᱦᱚ ᱭᱮᱫᱟ ᱟᱨ ᱦᱟᱸᱜ, ᱱᱤᱭᱟᱹ ᱠᱚᱨᱮ ᱫᱚ ᱵᱟᱠᱚ ᱨᱚᱦᱚᱭ ᱠᱟᱫᱟ ᱡᱚᱛᱚ ᱦᱚᱲ ᱫᱚ ᱨᱚᱦᱚᱭ ᱫᱚᱠᱚ ᱨᱚᱦᱚᱭ ᱜᱮᱭᱟ ᱡᱚᱛᱚ ᱦᱚᱲ ᱫᱚ ᱵᱟᱝ, ᱟᱫᱚ ᱥᱚᱥᱟ ᱫᱚ ᱦᱟᱸᱜ ᱡᱟᱹᱥᱛᱤ ᱜᱮᱠᱚ ᱨᱚᱦᱚᱭᱟ᱾
ᱩᱸ
ᱚ ᱦᱮᱸᱜ ᱵᱟᱡᱟᱨ ᱠᱚᱫᱚ ᱪᱟᱞᱟᱣ ᱦᱳᱭ ᱠᱟᱱᱟ ᱥᱮ ᱵᱟᱝ ᱚᱱᱟ ᱠᱚ, ᱵᱟᱵᱟ ᱠᱚ ᱜᱚᱲᱚ ᱦᱳᱭ ᱥᱮ ᱵᱟᱝ ᱵᱟᱵᱟ ᱜᱚᱲᱚ ᱦᱳᱭ ᱠᱟᱱᱟ ᱥᱮ ᱵᱟᱝ,
ᱦᱮᱸ ᱢᱟᱨᱠᱮᱴ ᱚᱱᱟ ᱥᱚᱵᱽᱡᱤ ᱵᱟᱡᱟᱨ,
ᱦᱮᱸ ᱦᱮᱸ
ᱪᱟᱞᱟᱣ ᱢᱟ ᱦᱩᱭ ᱠᱟᱱᱟ ᱩᱸᱻ ᱚᱝᱠᱟᱜᱮ ᱵᱟᱵᱟ ᱢᱤᱫ ᱫᱷᱟᱣ ᱵᱟᱭ ᱤᱫᱤ ᱫᱟᱲᱮᱭᱟᱜ ᱠᱟᱱᱟ ᱫᱚᱢᱮ ᱡᱚ ᱠᱟᱱᱟ ᱜᱚᱜ ᱦᱩᱭ ᱠᱟᱱᱟ ᱢᱟᱱᱮ ᱟᱹᱰᱤ ᱜᱟᱱ ᱦᱩᱭ ᱠᱟᱱᱟ᱾ ᱵᱟᱵᱟ ᱞᱟᱹᱭᱫᱟᱭ ᱪᱚᱞᱚ ᱛᱟᱦᱚᱞᱮ ᱥᱟᱭᱠᱮᱞ ᱛᱮ ᱵᱟᱱᱟ ᱦᱚᱲ ᱞᱟᱝ ᱤᱫᱤᱭᱮᱭᱟ ᱟᱫᱚᱧ ᱞᱟᱭᱫᱟᱹ ᱪᱚᱞᱚ ᱛᱟᱦᱚᱞᱮ ᱵᱟᱵᱟ ᱡᱚ, ᱠᱷᱚᱱᱮ ᱤᱫᱤ ᱫᱟᱲᱮᱭᱟᱜ ᱠᱟᱱᱟ ᱪᱮᱜ ᱤᱧᱫᱚ ᱵᱟᱹᱧ ᱤᱫᱤ ᱫᱟᱲᱤᱭᱟᱜᱼᱟ ᱮᱢᱚᱱ ᱱᱤᱛ ᱫᱚ ᱵᱟᱝ ᱠᱟᱱᱟ ᱟᱫᱚ ᱵᱟᱵᱟ ᱛᱟᱞᱤᱧ ᱞᱤᱧ ᱪᱟᱞᱟᱣ ᱞᱮᱱᱟ᱾
ᱦᱩᱸ ᱦᱩᱸ
ᱟᱨ ᱱᱚᱝᱠᱟ ᱡᱚᱠᱷᱚᱱ ᱥᱩᱨ ᱫᱩᱠᱟᱱ ᱠᱚᱨᱮ ᱮᱢ ᱦᱳᱭᱳᱜ ᱛᱟᱦᱮᱸᱫ ᱛᱚᱠᱷᱚᱱ ᱫᱩᱧ ᱪᱟᱞᱟᱣ ᱵᱟᱲᱟ ᱟᱠᱟᱱᱟ ᱥᱩᱨ ᱨᱮ ᱟᱨ ᱠᱤ ᱚᱱᱟ ᱯᱩᱱ ᱢᱚᱬᱮ ᱠᱮᱡᱤ ᱚᱱᱠᱟ ᱞᱮᱠᱟ ᱫᱚ᱾
ᱦᱩᱸ ᱵᱟᱠᱷᱟᱱ ᱵᱟᱡᱟᱨ ᱠᱚᱦᱚᱸ ᱵᱟᱢ ᱫᱟᱲᱟ ᱞᱮᱠᱷᱟᱱ ᱵᱟᱡᱟᱨ ᱨᱮᱱᱟᱜ ᱡᱤᱱᱤᱥ ᱠᱚᱦᱚᱸ ᱪᱮᱫ ᱫᱚᱨᱠᱟᱨ ᱠᱟᱱᱟ᱾ ᱡᱮ ᱚᱲᱟᱜ ᱨᱮᱭᱟᱠᱚ, ᱛᱚ ᱚᱲᱟᱜ ᱥᱩᱢᱩᱝ ᱠᱟᱹᱢᱤ ᱞᱮᱠᱟ ᱦᱚᱸ ᱵᱟᱝ ᱜᱟᱱᱼᱟ ᱡᱚᱛᱚ ᱞᱮᱠᱟᱱᱟᱜ ᱜᱮ ᱪᱮᱫᱚᱜ ᱫᱚᱨᱠᱟᱨ ᱠᱟᱱᱟ᱾
ᱦᱮᱸ,
ᱟᱫᱚ ᱡᱩᱫᱤ ᱡᱟᱦᱟᱸ ᱛᱤᱥ ᱵᱟᱵᱟ ᱵᱟᱭ ᱤᱫᱤ ᱫᱟᱲᱮᱭᱟᱜ ᱱᱮ ᱧᱮᱞ, ᱠᱟᱜ ᱠᱷᱟᱱᱮᱢ ᱱᱚᱝᱠᱟ ᱚᱱᱠᱟ ᱠᱚ ᱤᱭᱟᱹᱭᱟ ᱱᱤᱡᱮ ᱦᱚᱢ ᱤᱫᱤ ᱫᱟᱲᱮᱜᱼᱟ᱾
ᱚᱱᱟ ᱢᱟᱛᱚ ᱠᱟᱱ ᱜᱮ ᱚᱱᱟ ᱜᱮᱛᱚ ᱱᱮ ᱦᱚᱲ ᱢᱮᱱ ᱦᱩᱭᱩᱜ ᱠᱟᱱ ᱡᱮ ᱡᱚᱛᱚ ᱡᱤᱱᱤᱥ ᱪᱮᱫ ᱫᱚᱨᱠᱟᱨ ᱠᱟᱱᱟ ᱵᱟᱠᱷᱟᱱ ᱩᱱᱤ, ᱤᱫᱤ ᱫᱟᱭ ᱥᱮ ᱩᱱᱤ, ᱛᱟᱭᱚᱢ ᱛᱮ ᱩᱱᱤ ᱦᱚᱭᱛᱚ ᱛᱟᱭᱚᱢ ᱫᱟᱨᱟᱢ ᱵᱟᱭ ᱤᱫᱤᱫᱟᱲᱮᱭᱟᱜᱼᱟ ᱥᱮ ᱟᱢ ᱪᱮᱫ ᱞᱮᱠᱟᱱ ᱯᱚᱨᱮᱛᱮ ᱟᱢ ᱠᱚᱨᱟᱣ ᱫᱟᱲᱮᱼᱟ ᱚᱱᱟ ᱠᱟᱹᱢᱤ᱾
ᱦᱮᱸ᱾
ᱚᱱᱟ ᱡᱟᱦᱟᱸᱱᱟᱜ ᱡᱤᱱᱤᱥ ᱜᱤ ᱟᱨᱠᱤ ᱡᱟ ᱪᱤᱫ ᱫᱚ ᱫᱚᱨᱠᱟᱨ ᱠᱟᱱᱟ᱾ ᱵᱟᱢ ᱠᱟᱹᱢᱤ ᱨᱮᱦᱚᱸ ᱛᱟᱭᱚᱢ ᱛᱮ ᱚᱱᱟ ᱨᱮ ᱠᱟᱹᱢᱤ ᱨᱮ ᱞᱟᱜᱟᱜ ᱜᱮ᱾
ᱦᱮᱸ ᱱᱤᱛᱚᱜ ᱵᱟᱝ ᱞᱟᱜᱟ ᱠᱟᱱᱟ ᱯᱚᱨᱮ ᱨᱮᱦᱚᱸ ᱛᱚ ᱞᱟᱜᱟ ᱫᱟᱲᱟᱜᱼᱟ᱾ ᱵᱟᱹᱵᱩᱧ ᱧᱮᱞ ᱠᱟᱫᱟ ᱪᱮᱫ ᱥᱚᱢᱚᱭ ᱪᱮᱫ ᱦᱩᱭᱩᱜᱼᱟ ᱵᱟᱝ ᱥᱮ,
ᱦᱩᱸ ᱚᱱᱟ ᱢᱟ ᱠᱟᱱ ᱜᱮᱭᱟ᱾ ᱛᱟᱦᱚᱞᱮ ᱪᱟᱥᱵᱟᱥ ᱠᱚᱫᱚ ᱦᱟᱸᱜ ᱵᱟᱸ ᱵᱷᱟᱹᱜᱤ ᱴᱷᱤᱠ ᱜᱤ ᱵᱟᱲᱟᱭᱟᱢ,
ᱦᱮᱸ ᱠᱟᱹᱴᱤᱜ ᱠᱷᱚᱱ ᱜᱮᱧ ᱧᱮᱞ ᱠᱟᱫᱟ ᱪᱟᱥ ᱵᱟᱥ ᱟᱠᱟᱫᱟᱞᱮ᱾ ᱤᱭᱟᱹ ᱠᱚ ᱥᱚᱵᱤ ᱟᱱᱟᱡᱽ ᱠᱚᱞᱮ ᱨᱚᱦᱚᱭ ᱜᱮᱭᱟ ᱟᱫᱚ, ᱵᱟᱲᱟᱭ ᱫᱚ ᱦᱮᱱᱟᱜ ᱜᱮᱭᱟ ᱪᱮᱫ ᱠᱚ ᱞᱟᱜᱟᱜᱼᱟ ᱵᱟᱝ ᱞᱟᱜᱟᱜᱼᱟ᱾
ᱦᱩᱸ ᱦᱩᱸ᱾ ᱵᱟᱵᱟ ᱵᱟᱭ ᱛᱟᱦᱮᱱᱟ ᱨᱮᱦᱚᱸ ᱚᱲᱟᱜ ᱨᱮᱦᱚᱸ ᱛᱟᱦᱚᱞᱮ ᱟᱢᱦᱚᱸ ᱧᱮᱞ ᱧᱮᱞ ᱫᱟᱲᱮᱭᱟᱜ ᱟᱢ ᱫᱟᱨᱮ ᱠᱚ ᱪᱮᱫ ᱞᱮᱠᱟ ᱦᱩᱭᱩᱜ, ᱭᱩᱜ ᱠᱟᱱᱟ ᱥᱮ ᱵᱟᱝ ᱦᱩᱭᱩᱜ ᱠᱟᱱᱟ ᱪᱮᱫ ᱠᱚ ᱡᱚᱢᱮᱫᱟ ᱦᱩᱸ ᱦᱩᱸ,
ᱧᱮᱞ ᱫᱚ ᱫᱟᱲᱮᱭᱟᱜ ᱜᱤᱭᱟᱹᱧ᱾
ᱵᱟᱝᱠᱷᱟᱱ ᱮᱢᱱᱤ ᱛᱮᱜᱮᱟᱸ ᱟᱵᱚ ᱠᱩᱲᱤ ᱦᱚᱯᱚᱱ ᱢᱟ ᱵᱚᱛᱚᱨᱚᱜ ᱵᱚᱱ ᱦᱟᱱᱟ ᱠᱟᱹᱢᱤ ᱱᱤᱭᱟᱹ ᱠᱟᱹᱢᱤ ᱦᱟᱸᱜ᱾ ᱦᱩᱭᱩᱜ ᱟᱥᱮ ᱵᱟᱝ ᱦᱩᱭᱩᱜᱼᱟ ᱥᱮᱪᱮᱫ ᱫᱟᱲᱮᱭᱟᱜ ᱠᱟᱱᱟ ᱥᱮ ᱵᱟᱹᱧ ᱫᱟᱲᱮᱭᱟᱜ ᱠᱟᱱᱟ,
ᱦᱮᱸ ᱟᱫᱚ, ᱚᱝᱠᱟ ᱤᱭᱟᱹᱨᱮ ᱚᱲᱟᱜ ᱨᱮ ᱦᱟᱨᱟ ᱵᱩᱨᱩ ᱦᱩᱭ ᱠᱟᱱᱟ ᱥᱮ ᱠᱟᱹᱴᱤᱡ ᱠᱷᱚᱱ ᱚᱱᱟ ᱠᱚ ᱧᱮᱞ ᱠᱟᱛᱮᱜ ᱜᱮ ᱵᱚᱲᱚ ᱦᱩᱭ ᱠᱟᱱᱟ᱾
ᱦᱩᱸ᱾
ᱦᱩᱸ᱾
ᱚᱱᱮ ᱪᱮᱫ ᱞᱮᱠᱷᱟᱱ ᱫᱚ ᱵᱷᱟᱜᱮ ᱜᱮ ᱡᱚᱛᱚ ᱡᱤᱱᱤᱥ ᱜᱮ ᱦᱟᱸᱜ
ᱦᱮᱸ᱾
ᱯᱚᱨᱮᱛᱮ ᱠᱟᱹᱢᱤ ᱞᱟᱜᱟᱜᱼᱟ ᱠᱢᱤᱤ ᱨᱮ ᱞᱟᱜᱟᱜ ᱜᱮᱭᱟ, ᱡᱟᱦᱟᱸᱱ ᱡᱤᱱᱤᱥ ᱪᱮᱫ ᱠᱟᱜᱢ ᱡᱮ ᱯᱚᱨᱮ ᱛᱮ ᱵᱟᱝ ᱞᱟᱜᱟᱜᱼᱟ ᱠᱟᱹᱢᱤ ᱚᱝᱠᱟ ᱫᱚ ᱵᱟᱝ ᱠᱟᱱᱟ, ᱞᱟᱜᱟᱜ ᱜᱮᱭᱟ ᱢᱤᱫ ᱫᱤᱱ ᱢᱤᱫ ᱫᱤᱱ ᱵᱟᱝ᱾
ᱦᱮᱸ᱾
ᱱᱤᱛᱚᱜ ᱦᱚᱸ ᱢᱳᱵᱟᱭᱤᱞ ᱛᱮ ᱟᱢ ᱟᱢ ᱴᱷᱮᱱ ᱛᱟᱦᱮᱸ ᱠᱟᱱᱛᱮ ᱢᱳᱵᱟᱭᱤᱞ ᱮᱢ ᱪᱮᱫ ᱞᱮᱫ ᱥᱮᱬᱟ ᱞᱮᱫ ᱛᱮ ᱠᱷᱟᱹᱤᱨ ᱛᱮ ᱱᱤᱛᱚᱜ ᱟᱭᱢᱟ ᱞᱮᱠᱟᱱᱟᱜ ᱠᱟᱹᱢᱤ ᱦᱚᱸ ᱠᱚᱨᱟᱣ ᱫᱟᱲᱭᱟᱜ ᱠᱟᱱᱟ ᱢᱳᱵᱟᱭᱤᱞ ᱠᱷᱟ ᱛᱤᱨ ᱨᱮ ᱢᱳᱵᱟᱭᱤᱞ ᱛᱟᱞᱟ ᱵᱟᱢ ᱪᱮᱫ ᱞᱮᱠᱷᱟᱱ ᱫᱚ ᱛᱟᱭᱚᱢ ᱛᱮ ᱵᱟᱢ ᱠᱚᱨᱟᱣ ᱫᱟᱲᱮ ᱠᱮᱭᱟ᱾
ᱚᱱᱟ ᱢᱟ ᱠᱟᱛᱷᱟ ᱠᱟᱱ ᱜᱮᱭᱟ᱾
ᱟᱫᱚ ᱟᱯᱮ ᱚᱱᱟ ᱠᱚᱨᱮ ᱪᱮᱫ ᱞᱮᱠᱟ ᱠᱚ ᱚᱞ ᱯᱟᱲᱦᱟᱜ ᱠᱟᱱᱟ?
ᱟᱞᱮ ᱱᱚᱣᱟ ᱠᱚᱨᱮᱜ ᱩᱸ ᱩᱝᱠᱩ ᱵᱷᱟᱹᱭ ᱛᱟᱠᱚ ᱫᱟᱫᱟ ᱛᱟᱠᱚ ᱫᱚ ᱮᱠᱟᱞ ᱵᱟᱠᱚ ᱯᱟᱲᱦᱟᱣ ᱠᱟᱱᱟ᱾
ᱩᱸ᱾
ᱟᱨ ᱢᱟᱹᱭ ᱛᱟᱠᱚ ᱫᱚ ᱠᱟᱹᱴᱤᱡ ᱠᱟᱹᱴᱤᱡ ᱨᱮᱠᱚ ᱡᱟᱶᱟᱭ ᱠᱟᱱᱟ᱾
ᱟᱫᱚ ᱛᱮᱦᱤᱧ ᱜᱟᱯᱟ ᱢᱟ ᱚᱱᱟ ᱢᱳᱵᱟᱭᱤᱞ ᱦᱚᱸ